ᱦᱮᱸ ᱤᱧᱟᱹᱜ ᱟᱲᱟᱝ ᱱᱟᱯᱟᱭ ᱜᱮ ᱟᱸᱡᱚᱢᱚᱜ ᱠᱟᱱᱟ ᱱᱤᱛᱚᱜ
ᱦᱳᱭ ᱦᱳᱭ ᱱᱟᱯᱟᱭ ᱜᱮ
ᱟᱨ ᱟᱢᱟᱜ ᱦᱚᱸ ᱱᱚᱜᱼᱚᱭ ᱱᱚᱝᱠᱟ ᱜᱮ ᱟᱹᱰᱤ ᱱᱟᱯᱟᱭ ᱟᱸᱡᱚᱢᱚᱜ ᱠᱟᱱᱟ ᱟᱨ ᱱᱚᱝᱠᱟ ᱜᱮ ᱟᱸᱡᱚᱢ ᱞᱮᱠᱷᱟᱱ ᱱᱤᱭᱟᱹ ᱟᱠᱷᱲᱟ ᱨᱮ ᱟᱹᱰᱤ ᱱᱟᱯᱟᱭ ᱵᱩᱡᱷᱟᱹᱜᱼᱟ ᱟᱪᱪᱷᱟ ᱮᱠᱟᱞ ᱮᱠᱟᱞ ᱦᱮᱸ ᱨᱚᱲ ᱢᱮ
ᱟᱨ ᱜᱟᱞᱢᱟᱨᱟᱣ ᱜᱟᱞᱢᱟᱨᱟᱣ ᱛᱮᱜᱮ ᱚᱠᱛᱚ ᱦᱚᱸ ᱮᱠᱟᱞ ᱵᱟᱞᱟᱝ ᱵᱩᱡᱷᱟᱹᱣ ᱫᱟᱲᱮᱭᱟᱫᱟ ᱟᱹᱰᱤ ᱩᱥᱟᱹᱨ ᱜᱮ ᱱᱚᱜᱼᱚᱭ ᱥᱚᱢᱚᱭ ᱦᱚᱸ ᱪᱟᱵᱟ ᱜᱚᱫ ᱮᱱᱟ
ᱦᱮᱸ ᱛᱤᱱ ᱠᱚᱨᱮ ᱪᱚᱝ ᱥᱚᱢᱚᱭ ᱞᱟᱝ ᱯᱟᱨᱚᱢ ᱠᱮᱫ ᱵᱩᱡᱷᱟᱹᱣ ᱵᱟᱝ ᱧᱟᱢ ᱞᱮᱱᱼᱟ ᱦᱮᱸ ᱥᱮ
ᱦᱮᱸ ᱦᱮᱸ ᱚᱱᱠᱟ ᱟᱠᱟᱱ ᱜᱮᱭᱟ ᱱᱚᱜᱚᱭ ᱤᱧ ᱦᱚᱸ ᱵᱟᱹᱧ ᱵᱩᱡᱷᱟᱹᱣ ᱞᱮᱫᱼᱟ ᱟᱫᱚ ᱢᱟ ᱚᱱᱟ ᱦᱚᱸ ᱱᱟᱯᱟᱭ ᱜᱮᱭᱟ ᱥᱚᱢᱚᱭ ᱦᱩᱭᱩᱜ ᱨᱮᱭᱟᱜ ᱫᱚ ᱦᱩᱭᱩᱜ ᱜᱮᱭᱟ ᱟᱨ ᱱᱤᱛᱚᱜ ᱦᱚᱸ ᱚᱱᱠᱟ ᱜᱮᱞᱟᱝ ᱜᱟᱞᱢᱟᱨᱟᱣᱟ ᱟᱪᱪᱷᱟ ᱟᱫᱚ ᱜᱟᱞᱢᱟᱨᱟᱣ ᱜᱟᱞᱢᱟᱨᱟᱣ ᱛᱮ ᱱᱤᱛᱚᱜ ᱫᱚ ᱟᱪᱪᱷᱟ ᱟᱯᱮᱥᱮᱫ ᱚᱱᱠᱟ ᱟᱨ ᱪᱮᱫ ᱠᱚ ᱯᱚᱨᱚᱵ ᱠᱚ ᱦᱩᱭ ᱵᱟᱲᱟᱜ-ᱟ ᱚᱱᱟ ᱵᱟᱨᱮᱛᱮ ᱦᱟᱜ ᱠᱟᱹᱴᱤᱡ ᱠᱟᱛᱷᱟ ᱠᱚ ᱞᱟᱹᱭ ᱵᱟᱲᱟᱭ ᱛᱟᱞᱟᱝ ᱢᱮ
ᱟᱪᱪᱷᱟ ᱦᱳᱭ ᱚᱱᱟ ᱠᱚ ᱛᱷᱚᱲᱟ ᱜᱟᱱ ᱢᱩᱞ ᱢᱩᱞ ᱵᱤᱥᱚᱭ ᱱᱤᱭᱮᱛᱮ ᱜᱟᱞᱢᱟᱨᱟᱣ ᱟᱞᱟᱝ ᱛᱷᱚᱲᱟ ᱜᱟᱱ ᱯᱚᱡᱮᱴᱤᱵᱷ ᱧᱚᱜ ᱟᱜ ᱵᱤᱥᱚᱭ ᱞᱟᱝ ᱜᱟᱞᱢᱟᱨᱟᱣ ᱞᱮᱱᱠᱷᱟᱱ ᱚᱱᱟᱜᱮ ᱵᱷᱟᱹᱜᱤ ᱫᱚ ᱵᱚᱞᱮ ᱟᱫᱚ ᱡᱟᱦᱟᱸ ᱠᱩᱠᱞᱤᱢ ᱫᱚᱦᱚ ᱠᱮᱫ ᱱᱚᱣᱟ ᱫᱚ ᱱᱚᱝᱠᱟ ᱠᱟᱱᱟ ᱟᱞᱮ ᱠᱚᱥᱮᱫ ᱨᱮᱫᱚ ᱢᱚᱸᱡᱽ ᱢᱚᱸᱡᱽ ᱯᱚᱨᱚᱵᱽ ᱥᱮ ᱢᱚᱸᱡᱽ ᱢᱚᱸᱡᱽ ᱯᱨᱳᱜᱨᱟᱢ ᱫᱚ ᱦᱩᱭ ᱤᱫᱤᱜ ᱜᱮᱭᱟ ᱡᱮᱞᱮᱠᱟ ᱱᱚᱜᱼ ᱚᱱᱚᱣᱟ ᱮᱢᱱᱤ ᱯᱨᱳᱜᱨᱟᱢ ᱮᱱᱮᱡ ᱥᱮᱨᱮᱧ ᱯᱨᱳᱜᱨᱟᱢ ᱫᱚ ᱚᱱᱟ ᱥᱚᱨᱦᱟᱭ ᱞᱟᱦᱟ ᱮᱰᱵᱷᱟᱱᱥ ᱨᱮ ᱚᱱᱟ ᱥᱚᱨᱦᱟᱭ ᱟᱛᱟᱝ ᱫᱟᱨᱟᱢ ᱞᱮᱠᱟ ᱦᱩᱭᱩᱜᱼᱟ ᱤᱱᱟᱹ ᱠᱟᱛᱮᱫ ᱵᱟᱦᱟ ᱨᱮᱦᱚᱸ ᱚᱱᱟ ᱵᱟᱦᱟ ᱯᱟᱨᱚᱢ ᱠᱟᱛᱮᱜ ᱚᱱᱟ ᱫᱚ ᱵᱟᱦᱟ ᱵᱤᱫᱟᱹᱭ ᱚᱱᱠᱟᱱᱟᱜ ᱯᱨᱳᱜᱨᱟᱢ ᱦᱩᱭᱩᱜᱼᱟ ᱮᱢᱱᱤ ᱨᱟᱹᱥᱠᱟᱹ ᱨᱚᱢᱚᱡᱽ ᱞᱟᱹᱜᱤᱫ ᱛᱮ ᱟᱨ ᱫᱚᱥᱟᱨ ᱛᱮ ᱱᱚᱜᱼᱚᱱᱚᱣᱟ ᱦᱩᱞ ᱫᱤᱵᱚᱥ ᱦᱩᱭᱩᱜᱼᱟ ᱤᱱᱟᱹ ᱠᱟᱛᱮᱜ ᱵᱤᱨᱥᱟ ᱢᱩᱱᱰᱟᱣᱟᱜ ᱡᱟᱱᱟᱢ ᱫᱤᱱ ᱢᱟᱦᱟ ᱡᱚᱱᱢᱚ ᱡᱚᱭᱚᱱᱛᱤ ᱚᱱᱟ ᱢᱟᱱᱟᱣ ᱦᱩᱭᱩᱜ ᱜᱮᱭᱟ ᱟᱨ ᱚᱱᱮ ᱚᱱᱠᱟ ᱪᱮᱫ ᱠᱚᱪᱚᱝ ᱫᱟᱸᱥᱟᱭ ᱯᱨᱳᱜᱨᱟᱢ ᱠᱚ ᱪᱮᱫ ᱠᱚᱪᱚᱝ ᱦᱩᱭ ᱤᱫᱤᱜ ᱜᱮᱭᱟ
ᱟᱪᱪᱷᱟ ᱟᱹᱰᱤ ᱱᱟᱯᱟᱭᱮᱢ ᱞᱟᱹᱭ ᱠᱮᱫᱮᱜᱼᱟ ᱟᱨ ᱮᱦᱚᱵᱚ ᱨᱮ ᱚᱠᱟᱢ ᱞᱟᱹᱭ ᱠᱮᱫᱟ ᱵᱚᱞᱮ ᱯᱚᱡᱮᱴᱤᱵᱷ ᱞᱟᱝ ᱜᱟᱞᱢᱟᱨᱟᱣᱟ ᱱᱚᱣᱟ ᱦᱚᱸ ᱟᱹᱰᱤ ᱱᱟᱯᱟᱭ ᱠᱟᱛᱷᱟ ᱵᱩᱡᱷᱟᱹᱣ ᱮᱱᱟ ᱟᱫᱚ ᱤᱧ ᱫᱚ ᱤᱧ ᱢᱮᱱᱟ ᱵᱚᱞᱮ ᱚᱱᱟ ᱠᱟᱹᱴᱤᱡ ᱠᱟᱹᱴᱤᱡ ᱥᱟᱛᱟᱢ ᱨᱮᱦᱚᱸ ᱟᱹᱰᱤ ᱢᱟᱨᱟᱝ ᱢᱟᱨᱟᱝ ᱯᱚᱡᱮᱴᱤᱵᱷ ᱢᱮᱱᱟᱜ ᱟᱠᱟᱫᱟ ᱡᱮᱭᱥᱮ ᱟᱞᱟᱝ ᱪᱟᱥᱵᱟᱥ ᱡᱟᱦᱟ ᱞᱟᱝ ᱜᱟᱞᱢᱟᱨᱟᱣ ᱠᱮᱫᱟ ᱱᱚᱣᱟ ᱦᱚᱸ ᱟᱹᱰᱤ ᱢᱟᱨᱟᱝ ᱯᱚᱡᱮᱴᱤᱵᱷ ᱠᱟᱱᱟ ᱢᱤᱫᱴᱮᱱ ᱧᱮᱞ ᱞᱮ ᱞᱮᱠᱷᱟᱡ ᱵᱚᱞᱮ ᱱᱚᱣᱟ ᱠᱚᱦᱚᱸ ᱟᱹᱰᱤ ᱞᱟᱹᱠᱛᱤ ᱜᱮᱭᱟ ᱟᱫᱚᱢ ᱦᱚᱲ ᱫᱚ ᱢᱮᱱ ᱞᱮᱫᱟᱭ ᱢᱤᱫ ᱫᱷᱟᱣᱤᱧ ᱜᱟᱞᱢᱟᱨᱟᱜ ᱠᱟᱱ ᱛᱟᱦᱮᱱᱟ ᱜᱟᱞᱢᱟᱨᱟᱣ ᱜᱟᱞᱢᱟᱨᱟᱣ ᱛᱮᱧ ᱪᱮᱫ ᱪᱚᱧ ᱞᱟᱹᱭ ᱠᱮᱫᱟ ᱟᱫᱚ ᱤᱧ ᱫᱚ ᱵᱟᱹᱧ ᱵᱩᱡᱷᱟᱹᱣ ᱞᱮᱫᱟ ᱱᱚᱣᱟ ᱫᱚ ᱪᱮᱫ ᱢᱮᱛᱟᱜᱼᱟ ᱟᱫᱚᱧ ᱢᱮᱱ ᱮᱫᱟ ᱟᱪᱪᱷᱟ ᱴᱷᱤᱠᱟᱹᱧ ᱞᱟᱹᱭᱟᱢ ᱠᱟᱱᱟ ᱱᱚᱝᱠᱟ ᱱᱚᱝᱠᱟ ᱱᱚᱝᱠᱟ ᱫᱚ ᱱᱚᱝᱠᱟᱭᱟ ᱱᱚᱣᱟ ᱫᱚ ᱱᱚᱣᱟ ᱪᱟᱥ ᱦᱩᱭᱩᱜᱼᱟ ᱱᱚᱝᱠᱟ ᱟᱫᱚ ᱩᱱᱤ ᱦᱚᱸ ᱢᱤᱫᱴᱟᱝ ᱪᱮᱫ ᱠᱮᱫᱟ ᱵᱚᱞᱮ ᱦᱮᱸ ᱱᱚᱝᱠᱟ ᱱᱚᱝᱠᱟ ᱱᱚᱣᱟ ᱡᱤᱱᱤᱥ ᱠᱚ ᱪᱟᱥᱟ ᱵᱚᱞᱮ ᱵᱟᱭ ᱤᱭᱟᱹ ᱨᱮᱦᱚᱸ ᱟᱸᱡᱚᱢ ᱠᱮᱫᱟ ᱡᱟᱦᱟᱸ ᱨᱮ ᱡᱟᱦᱟᱸ ᱛᱤᱥ ᱮ ᱧᱮᱞ ᱮᱢᱟᱱ ᱞᱮᱱᱠᱷᱟᱱ ᱱᱚᱣᱟ ᱫᱚᱠᱚ ᱱᱚᱝᱟ ᱭᱮᱫᱟ ᱥᱟᱹᱨᱤ ᱜᱮ ᱱᱩᱭ ᱞᱟᱹᱭ ᱞᱮᱫᱟ ᱛᱚ ᱟᱭᱢᱟ ᱰᱷᱮᱨ ᱜᱮ ᱱᱚᱣᱟ ᱡᱤᱱᱤᱥ ᱱᱚᱰᱮ ᱠᱷᱚᱱ ᱪᱤᱫᱚᱜᱚᱜ ᱠᱟᱱᱟ ᱱᱚᱰᱮ ᱜᱟᱞᱢᱟᱨᱟᱣ ᱜᱟᱞᱢᱟᱨᱟᱣ ᱛᱮᱜᱮ ᱵᱚᱞᱮ ᱡᱟᱭᱜᱟ ᱡᱟᱭᱜᱟᱛᱮ ᱟᱞᱟᱜᱽ ᱟᱞᱟᱜᱽ ᱦᱚᱲ ᱟᱞᱟᱜᱽ ᱟᱞᱟᱜᱽ ᱨᱮᱭᱟᱜ ᱩᱱᱠᱩᱣᱟᱜ ᱨᱚᱲ ᱥᱮ ᱩᱱᱠᱩᱣᱟᱜ ᱞᱟᱸᱫᱟ ᱥᱮ ᱟᱞᱟᱜᱽ ᱟᱞᱟᱜᱽ ᱩᱱᱠᱩᱣᱟᱜ ᱪᱟᱥᱵᱟᱥ ᱨᱮᱭᱟᱜ ᱵᱚᱞᱮ ᱴᱮᱠᱱᱤᱠᱮ ᱮᱢ ᱢᱮᱱ ᱠᱮᱫᱟ ᱟᱫᱚ ᱱᱤᱛᱚᱜ ᱦᱚᱸᱜ ᱚᱠᱟᱴᱟᱜ ᱮᱢ ᱠᱩᱞᱤ ᱨᱩᱣᱟᱹᱲ ᱠᱤᱫᱤᱧᱟ ᱡᱮ ᱟᱞᱮ ᱥᱮᱱᱟᱜ ᱚᱱᱠᱟᱱᱟᱜ ᱪᱮᱫ ᱠᱚ ᱯᱨᱳᱜᱨᱟᱢ ᱦᱩᱭᱩᱜᱼᱟ ᱟᱫᱚ ᱟᱞᱮ ᱥᱮᱱᱟᱜ ᱦᱚᱸ ᱮᱦᱚᱵᱚ ᱮᱦᱚᱵᱚᱜᱼᱟ ᱮᱦᱚᱵ ᱨᱮᱭᱟᱜ ᱯᱨᱚᱜᱨᱟᱢ ᱫᱚ ᱮᱨᱚᱜ ᱠᱟᱱ ᱛᱟᱞᱮᱭᱟᱠᱚ ᱱᱤᱛᱚᱜ ᱦᱟᱸᱜ ᱠᱚ ᱮᱨ ᱮᱫᱟ ᱦᱩᱲᱩ ᱠᱚ ᱟᱫᱚ ᱱᱚᱣᱟ ᱦᱟᱸᱜ ᱱᱤᱛᱳᱜ ᱫᱚ ᱦᱩᱭᱩᱜᱼᱟ ᱟᱨ ᱦᱩᱭ ᱵᱟᱲᱟ ᱮᱱᱟ ᱟᱨ ᱩᱱ ᱥᱚᱢᱚᱭ ᱫᱚ ᱯᱤᱴᱷᱟᱹ ᱞᱟᱴᱷᱟ ᱥᱮ ᱫᱤᱫᱤ ᱛᱮᱧᱟᱝ ᱠᱩᱢᱟᱹᱝ ᱠᱚ ᱟᱹᱰᱤ ᱡᱟᱹᱛᱤ ᱠᱚ ᱦᱤᱡᱩᱜᱼᱟ ᱯᱮᱲᱟ ᱦᱚᱲᱚᱜ ᱠᱚ ᱟᱪᱪᱷᱟ ᱟᱯᱮ ᱥᱮᱫ ᱚᱱᱛᱮ ᱫᱚ ᱯᱚᱨᱚᱵᱽ ᱮᱨᱚᱜ ᱯᱚᱨᱚᱵᱽ ᱠᱚᱫᱚ ᱦᱩᱭ ᱵᱟᱲᱟᱜᱼᱟᱥᱮ ᱵᱟᱝ ᱚᱱᱟ ᱵᱟᱨᱮᱛᱮ ᱠᱟᱹᱴᱤᱡ ᱞᱟᱹᱭ ᱛᱟᱞᱟᱝ ᱢᱮ
ᱟᱪᱪᱷᱟ ᱮᱨᱚᱜ ᱯᱚᱨᱚᱵᱽ ᱫᱚ ᱵᱟᱝ ᱦᱩᱭᱩᱜ ᱛᱟᱞᱮᱭᱟ ᱢᱮᱱᱠᱷᱟᱱ ᱮᱨᱚᱜ ᱵᱚᱸᱜᱟ ᱫᱚ ᱦᱩᱭᱩᱜ ᱜᱮᱭᱟ ᱟᱫᱚ ᱚᱱᱟ ᱫᱚ ᱥᱩᱢᱩᱝ ᱵᱚᱸᱜᱟ ᱯᱩᱨ ᱵᱷᱳᱨ ᱜᱮ ᱛᱟᱦᱮᱱᱚᱜᱼᱟ, ᱱᱚᱣᱟ ᱫᱚ ᱯᱚᱨᱚᱵᱽ ᱞᱮᱠᱟ ᱫᱚ ᱵᱟᱞᱮ ᱢᱟᱱᱟᱣᱟ, ᱟᱨ ᱱᱚᱜᱼᱚᱭ ᱟᱢ ᱡᱟᱦᱟᱸ ᱞᱮᱠᱟᱢ ᱞᱟᱹᱭ ᱠᱮᱫᱟ ᱯᱤᱴᱷᱟᱹ ᱰᱩᱸᱵᱩᱜ ᱠᱚ ᱥᱮ ᱡᱚᱢᱧᱩ ᱠᱚ ᱫᱤᱫᱤ ᱛᱮᱧᱟᱝ ᱛᱟᱠᱚ ᱱᱮᱣᱛᱟ ᱵᱟᱹᱲᱛᱤ ᱯᱮᱲᱟ ᱦᱚᱲ ᱚᱱᱠᱟ ᱫᱚ ᱟᱞᱮᱨᱮᱱ ᱫᱚ ᱵᱟᱠᱚ ᱛᱟᱦᱮᱱᱟ ᱚᱱᱟ ᱮᱨᱚᱜ ᱵᱚᱸᱜᱟ ᱨᱮᱫᱚ
ᱟᱪᱪᱷᱟ ᱟᱹᱰᱤ ᱱᱟᱯᱟᱭ ᱟᱫᱚ ᱟᱞᱮᱥᱮᱫ ᱡᱚᱠᱷᱚᱱ ᱮᱢ ᱧᱮᱞ ᱠᱚᱣᱟ ᱛᱚ ᱟᱞᱮ ᱥᱮᱫ ᱫᱚ ᱱᱚᱜᱼᱚᱭ ᱮᱨᱚᱜ ᱯᱚᱨᱚᱵᱽ ᱨᱮᱦᱚᱸ ᱟᱹᱰᱤ ᱜᱟᱱ ᱦᱚᱲ ᱠᱚ ᱦᱤᱡᱩᱜᱼᱟ ᱮᱱᱛᱮᱫ ᱫᱤᱫᱤ ᱛᱮᱧᱟᱝ ᱛᱮᱠᱚ ᱫᱚ ᱦᱤᱡᱩᱜ ᱜᱮᱭᱟ ᱵᱚᱞᱮ ᱠᱩᱢᱟᱝ ᱛᱟᱠᱚ ᱡᱟᱹᱥᱛᱤ ᱵᱟᱠᱚ ᱦᱤᱡᱩᱜ ᱨᱮ ᱩᱱᱠᱩ ᱫᱚ ᱪᱮᱫ ᱠᱚ ᱪᱚ ᱦᱟᱱᱟ ᱱᱟᱣᱟ ᱛᱚ ᱫᱤᱫᱤ ᱛᱮᱭᱟᱝ ᱛᱟᱠᱚ ᱫᱚᱠᱚ ᱦᱚᱦᱚᱣᱟᱠᱚ ᱜᱮᱭᱟ ᱯᱤᱴᱷᱟᱹ ᱠᱚᱠᱚ ᱡᱚᱢᱟ ᱥᱮ ᱚᱱᱟ ᱠᱚ ᱢᱮᱱᱟ ᱥᱤᱠᱨᱤ ᱡᱤᱞ ᱯᱤᱴᱷᱟᱹ ᱟᱹᱰᱤᱜᱮ ᱚᱱᱟ ᱫᱚ ᱥᱤᱵᱤᱞᱟ ᱩᱱ ᱥᱚᱢᱚᱭ ᱫᱚ ᱚᱱᱠᱟ ᱠᱚ ᱞᱟᱹᱭᱟ ᱟᱫᱚ ᱟᱨ ᱚᱱᱮ ᱠᱚ ᱢᱮᱱᱟ ᱮᱨᱚᱜ ᱥᱚᱢᱚᱭ ᱫᱚ ᱵᱚᱪᱷᱚᱨ ᱵᱚᱪᱷᱚᱨ ᱜᱮ ᱫᱟᱜ ᱜᱮ ᱛᱷᱚᱲᱟ ᱛᱷᱚᱲᱟ ᱫᱚ ᱟᱨ ᱫᱟᱜ ᱵᱟᱲᱟ ᱞᱮᱠᱷᱟᱡ ᱫᱚ ᱮᱠᱟᱞ ᱜᱮ ᱟᱨᱦᱚᱸ ᱟᱹᱰᱤ ᱢᱚᱡᱽ ᱵᱩᱡᱷᱟᱹᱜᱼᱟ ᱟᱫᱚ ᱩᱱ ᱥᱚᱢᱚᱭ ᱫᱚ ᱚᱱᱟᱛᱮ ᱠᱚ ᱦᱤᱡᱩᱜ ᱜᱮᱭᱟ᱾ ᱯᱮᱲᱟ ᱠᱚᱦᱚᱸ ᱟᱨ ᱚᱱᱟᱜᱮ ᱢᱮᱛᱟᱜ ᱢᱮ, ᱥᱮᱠᱮᱱᱰᱟᱜ ᱯᱚᱨᱚᱵᱽ ᱚᱠᱟᱫᱚ ᱞᱟᱹᱴᱩ ᱞᱟᱹᱴᱩ ᱠᱷᱚᱡ ᱞᱟᱹᱴᱩ ᱫᱚ ᱮᱦᱚᱵ ᱩᱛᱟᱹᱨ ᱨᱮ ᱥᱚᱨᱦᱟᱭ ᱦᱟᱸᱜ ᱦᱤᱡᱩᱜ ᱠᱟᱱ ᱛᱟᱞᱮᱸᱭᱟ, ᱥᱮᱠᱮᱱᱰ ᱨᱮᱫᱚ ᱱᱚᱣᱟ ᱜᱮ᱾ ᱟᱫᱚ ᱚᱱᱛᱮᱦᱟᱸᱜ ᱵᱟᱹᱭ ᱵᱟᱹᱭᱛᱮ ᱜᱟᱞᱢᱟᱨᱟᱣ ᱜᱟᱞᱢᱟᱨᱟᱣ ᱛᱮᱜᱮ ᱞᱟᱝ ᱪᱟᱞᱟᱜᱼᱟ ᱟᱫᱚ ᱚᱱᱟ ᱦᱟᱸᱜ ᱡᱚᱠᱷᱚᱱᱤᱧ ᱞᱟᱹᱭ ᱠᱮᱫᱟ ᱡᱮ, ᱱᱤᱛᱚᱜ ᱫᱚ ᱮᱨᱚᱜ ᱯᱚᱨᱚᱵᱽ ᱦᱟᱜ ᱟᱫᱚ ᱮᱨᱚᱜ ᱫᱚ ᱢᱮᱛᱟᱜ ᱢᱮ ᱦᱩᱲᱩᱞᱮ ᱮᱨᱟ ᱛᱚᱠᱷᱚᱱ ᱫᱚ ᱮᱨᱚᱜ ᱯᱚᱨᱚᱵᱽ᱾ ᱟᱫᱚ ᱤᱱᱟᱹ ᱵᱟᱫ ᱫᱚ ᱦᱟᱸᱜ ᱢᱮᱛᱟᱜ ᱢᱮ ᱚᱱᱟ ᱦᱩᱲᱩ ᱦᱟᱸᱜ ᱜᱮᱞᱮᱜᱼᱟ ᱡᱚᱠᱷᱚᱱ ᱛᱚᱠᱷᱚᱱ ᱫᱚ ᱟᱞᱮ ᱥᱮᱫ ᱫᱚ ᱢᱟᱜ ᱢᱚᱬᱮ ᱯᱚᱨᱚᱵ ᱦᱩᱭᱩᱜᱼᱟ ᱾ᱟᱪᱪᱷᱟ ᱟᱯᱮ ᱥᱮᱫ ᱚᱱᱛᱮ ᱠᱚ ᱢᱟᱜ ᱢᱚᱬᱮ ᱟᱥᱮ ᱛᱚ ᱚᱱᱟ ᱵᱟᱨᱮᱛᱮ ᱮᱴᱟᱜ ᱠᱟᱛᱷᱟ ᱦᱟᱸᱜ ᱞᱟᱹᱭ ᱛᱟᱞᱟᱝ ᱢᱮ?
ᱟᱪᱪᱷᱟ ᱢᱟᱜ ᱢᱚᱬᱮ ᱫᱚ ᱜᱚᱝᱠᱮ ᱟᱞᱮ ᱥᱮᱫ ᱫᱚ ᱵᱟᱝ ᱦᱩᱭᱩᱜᱼᱟ, ᱟᱫᱚ ᱢᱟᱜ ᱢᱚᱬᱮ ᱵᱚᱫᱚᱞ ᱛᱮ ᱚᱱᱟ ᱡᱟᱱᱛᱷᱟᱲ ᱵᱚᱸᱜᱟ ᱢᱤᱫᱴᱮᱡ ᱠᱚ ᱢᱮᱛᱟᱜᱼᱟ, ᱚᱱᱟᱴᱟᱜ ᱞᱮ ᱢᱟᱱᱟᱣᱟ ᱟᱫᱚ ᱡᱚᱠᱷᱚᱱ ᱦᱩᱲᱩ ᱠᱚ ᱵᱤᱞᱤᱜᱼᱟ ᱱᱟᱦᱟᱸᱜ ᱜᱮᱫ ᱞᱟᱦᱟᱨᱮ ᱚᱱᱟ ᱡᱟᱱᱛᱷᱟᱲ ᱵᱚᱸᱜᱟ ᱫᱚ ᱦᱩᱭᱩᱜᱼᱟ᱾ ᱟᱨ ᱚᱱᱟ ᱡᱟᱱᱛᱷᱟᱲ ᱵᱚᱸᱜᱟ ᱜᱮ ᱮᱱᱛᱮᱫ ᱢᱚᱡᱽ ᱜᱮᱞᱮ ᱢᱟᱱᱟᱣ ᱟᱞᱮ ᱵᱚᱸᱜᱟ ᱵᱩᱨᱩ ᱥᱩᱢᱩᱝ ᱜᱮ ᱦᱩᱭᱩᱜᱼᱟ᱾ ᱚᱱᱠᱟ ᱱᱮᱣᱛᱟ ᱵᱟᱹᱲᱛᱤ ᱫᱚ ᱵᱟᱝ ᱦᱩᱭᱩᱜᱼᱟ ᱟᱫᱚ ᱟᱛᱳ ᱯᱟᱲᱟ ᱨᱮᱫᱚ ᱢᱚᱴᱟᱢᱩᱴᱤ ᱢᱚᱸᱡᱽ ᱜᱤ ᱦᱩᱭᱩᱜᱼᱟ᱾ ᱟᱨ ᱤᱱᱟᱹ ᱛᱟᱭᱚᱢ ᱱᱟᱦᱟᱸᱜ ᱥᱚᱨᱦᱟᱭ ᱥᱮᱫ ᱫᱚ ᱵᱚᱞᱚᱜ ᱠᱟᱱᱟ᱾
ᱦᱮᱸ
ᱟᱨ ᱜᱚᱝᱠᱮ ᱟᱯᱮ ᱥᱮᱫ ᱨᱮᱱᱟᱜ ᱛᱷᱚᱲᱟ ᱜᱟᱱ ᱠᱟᱛᱷᱟᱧ ᱠᱩᱞᱤ ᱠᱮᱢᱟ ᱱᱚᱣᱟ ᱞᱟᱝ ᱩᱰᱩᱠ ᱠᱟᱜ ᱛᱮ? ᱡᱮ ᱥᱚᱨᱦᱟᱭ ᱥᱚᱨᱦᱟᱭ ᱫᱚ ᱟᱯᱮ ᱫᱚ ᱛᱤᱱᱟᱹᱜ ᱫᱤᱱ ᱯᱮ ᱢᱟᱱᱟᱣ ᱛᱟᱵᱚᱱᱟ, ᱛᱤᱱᱟᱹᱜ ᱢᱟᱦᱟ?
ᱦᱮᱸ ᱚᱱᱟ ᱢᱟ ᱚᱱᱮᱧ ᱢᱮᱱᱮᱫ ᱠᱟᱱ ᱛᱟᱦᱮᱱ ᱜᱮ ᱵᱚᱞᱮ ᱜᱟᱞᱢᱟᱨᱟᱣ ᱜᱟᱞᱢᱟᱨᱟᱣ ᱛᱮᱜᱮ ᱞᱟᱝ ᱪᱟᱞᱟᱣ ᱠᱚᱜᱼᱟ ᱚᱱᱛᱮ ᱥᱚᱦᱦᱟᱭ ᱥᱮᱫ ᱦᱚᱸ ᱟᱫᱚ ᱦᱮᱸ ᱢᱟ ᱱᱚᱸᱰᱮᱢ ᱠᱩᱞᱤ ᱠᱤᱫᱤᱟ ᱟᱪᱪᱷᱟ ᱱᱚᱰᱮ ᱱᱚᱣᱟ ᱫᱚᱧ ᱞᱟᱹᱭᱟᱢ ᱠᱟᱱᱟ᱾ ᱡᱮ ᱟᱞᱮᱥᱮᱫ ᱛᱚᱠᱷᱚ ᱱᱮᱢ ᱧᱮᱞᱟ ᱥᱚᱦᱚᱨᱟᱭ ᱯᱚᱨᱚᱵᱽ ᱨᱮᱭᱟᱜ ᱫᱚ, ᱯᱟᱸᱪ ᱢᱟᱦᱟ ᱮᱭᱥᱮ ᱫᱚᱠᱚ ᱢᱟᱱᱟᱣᱟ ᱚᱱᱟ ᱠᱚ ᱢᱮᱱᱟ ᱢᱚᱬᱮ ᱢᱟᱦᱟ, ᱢᱚᱬᱮ ᱫᱤᱱ, ᱢᱚᱬᱮ ᱥᱤᱧ ᱢᱚᱬᱮᱫᱤᱱ ᱚᱱᱮ ᱚᱱᱠᱟ᱾ ᱟᱫᱚ ᱚᱱᱮ ᱚᱱᱠᱟᱜᱮ ᱟᱞᱮ ᱥᱮᱫ ᱫᱚᱠᱚ ᱢᱟᱱᱟᱣᱟ᱾ ᱚᱱᱟ ᱦᱚᱸ ᱢᱤᱫᱴᱮᱡ ᱠᱟᱛᱮ ᱟᱭᱢᱟ ᱰᱷᱮᱨ ᱚᱱᱠᱟᱱᱟᱜ ᱢᱮᱱᱟᱜᱼᱟ ᱟᱫᱚ ᱦᱮᱸ ᱢᱟ ᱨᱚᱲ ᱢᱮ ᱟᱨᱦᱚᱸ ᱞᱟᱦᱟ ᱥᱮᱫ
ᱛᱚᱵᱮ ᱟᱞᱮ ᱫᱚ ᱛᱷᱚᱲᱟ ᱜᱟᱱ ᱵᱷᱮᱜᱟᱨ ᱧᱚᱜ ᱞᱮ ᱢᱟᱱᱟᱣᱫᱟ ᱯᱟᱥᱮᱡ ᱟᱯᱮ ᱥᱮᱫ ᱠᱷᱚᱡ ᱫᱚ ᱟᱞᱮ ᱫᱚ? ᱟᱞᱮ ᱫᱚ ᱟᱞᱮ ᱫᱚ ᱜᱚᱝᱠᱮ ᱥᱚᱨᱦᱟᱭ ᱫᱚ ᱛᱩᱨᱩᱭ ᱢᱟᱦᱟᱞᱮ ᱢᱟᱱᱟᱣ ᱫᱟ᱾
ᱦᱮᱸ᱾
ᱟᱨ ᱛᱩᱨᱩᱭ ᱢᱟᱦᱟ ᱫᱚ ᱱᱚᱜᱼᱚ ᱱᱟ ᱞᱮᱠᱟᱜᱮ ᱯᱨᱚᱛᱷᱚᱢᱟᱜ ᱢᱟ ᱩᱢ ᱢᱟᱦᱟ ᱠᱚ ᱢᱮᱛᱟᱜᱼᱟ᱾ ᱫᱚᱥᱟᱨᱟᱜ ᱢᱟ ᱫᱟᱠᱟᱭ ᱠᱚ ᱢᱮᱛᱟᱜᱼᱟ᱾ ᱛᱮᱥᱟᱨᱟᱜ ᱠᱷᱩᱱᱴᱟᱹᱣ ᱤᱱᱟᱹ ᱠᱟᱛᱮᱫ ᱫᱚ ᱡᱟᱡᱽᱞᱮ ᱤᱱᱟᱹ ᱠᱟᱛᱮᱫ ᱫᱚ, ᱦᱟᱹᱠᱩ ᱠᱟᱴᱠᱚᱢ ᱥᱮ ᱚᱱᱟᱴᱟᱜ ᱜᱮ ᱦᱟᱸᱜ ᱞᱟᱦᱟᱜ ᱠᱟᱱᱟ᱾ ᱛᱩᱨᱩᱭᱭᱟ ᱢᱟᱦᱟ ᱫᱚ, ᱟᱞᱮ ᱫᱚ ᱥᱟᱠᱨᱟᱛ ᱞᱮ ᱢᱟᱱᱟᱣ ᱫᱟ᱾ ᱦᱚᱭᱛᱳ ᱟᱯᱮ ᱥᱮᱫ ᱫᱚ ᱥᱟᱠᱨᱟᱛ ᱫᱚ ᱡᱩᱫᱟᱹ ᱜᱮᱯᱮ ᱢᱟᱱᱟᱣᱫᱟ ᱵᱷᱮᱜᱟᱨ ᱧᱚᱜ ᱜᱮ ᱟᱞᱮ ᱫᱚ᱾ ᱚᱱᱟ ᱥᱚᱨᱦᱟᱭ ᱢᱩᱪᱟᱹᱫ ᱦᱤᱞᱟᱹᱜᱮ ᱞᱮ ᱢᱟᱱᱟᱣ ᱫᱟᱞᱮ᱾
ᱟᱪᱪᱷᱟ᱾
ᱟᱞᱮ ᱦᱚᱸ ᱚᱠᱟᱢ ᱞᱟᱹᱭ ᱠᱮᱫᱟ ᱚᱱᱟ ᱠᱚᱜᱮ ᱦᱟᱸᱜ ᱩᱢ ᱨᱟᱠᱟᱵ ᱯᱷᱤᱨ ᱫᱟᱠᱟ ᱠᱚ ᱢᱮᱱᱟᱜᱼᱟ, ᱡᱚᱛᱚ ᱠᱷᱩᱱᱴᱟᱹᱣ ᱯᱷᱤᱨ ᱛᱮᱥᱟᱨ ᱫᱤᱱ ᱨᱮᱫᱚ ᱟᱨ ᱚᱱᱟ ᱠᱷᱚᱡ ᱫᱚᱥᱟᱨ ᱦᱤᱞᱳᱜ ᱫᱚ ᱦᱟᱸᱜ ᱢᱮᱛᱟᱜ ᱢᱮ ᱦᱟᱹᱠᱩ ᱠᱟᱴᱠᱚᱢ ᱚᱱᱠᱟᱢ ᱞᱟᱹᱭ ᱠᱮᱫᱟ ᱚᱱᱟᱜᱮ ᱚᱱᱠᱟ ᱜᱮ᱾ ᱟᱨ ᱤᱱᱟᱹ ᱵᱟᱫᱽ ᱫᱚ ᱦᱟᱸᱜ ᱞᱟᱥᱴ ᱨᱮᱫᱚ ᱢᱮᱛᱟᱜ ᱢᱮ ᱵᱮᱡᱷᱟ ᱦᱟᱸᱜ ᱦᱩᱭᱩᱜ ᱛᱟᱞᱮᱭᱟ ᱟᱨ ᱵᱮᱡᱷᱟ ᱫᱚ ᱦᱩᱭ ᱞᱮᱱᱠᱷᱟᱱ ᱫᱚ ᱚᱱᱟ ᱫᱚ ᱞᱟᱥᱴᱟᱜ ᱜᱮ ᱚᱱᱟ ᱫᱚ ᱟᱫᱚ ᱩᱱ ᱚᱱᱠᱟᱧ ᱵᱟᱲᱟᱭᱟ ᱵᱟᱝᱫᱚ ᱚᱱᱟ ᱵᱤᱡᱷᱟ ᱟᱨ ᱚᱱᱟ ᱥᱟᱠᱨᱟᱛ ᱫᱚ ᱢᱤᱫ ᱫᱷᱟᱣ ᱛᱮᱜᱮ ᱦᱟᱸᱜ ᱟᱞᱮ ᱫᱚᱞᱮ ᱦᱩᱭ ᱪᱚᱭᱟ ᱢᱤᱫ ᱫᱷᱟᱣ ᱛᱮᱜᱮ ᱦᱟᱸᱜ ᱯᱩᱡᱟᱹ ᱠᱚᱫᱚ ᱦᱟᱸᱜ ᱦᱩᱭᱩᱜ-ᱟ ᱚᱱᱟ ᱫᱚ ᱟᱫᱚ ᱚᱱᱟᱛᱮ ᱢᱮᱛᱟᱜ ᱢᱮ ᱚᱱᱟ ᱫᱚ ᱢᱤᱫ ᱫᱤᱱ ᱜᱤᱧ ᱢᱮᱛᱟᱜ-ᱟ ᱤᱧ ᱫᱚ ᱟᱫᱚ ᱚᱱᱟ ᱛᱮ ᱮᱭᱥᱮ ᱫᱚ ᱢᱚᱬᱮ ᱢᱟᱦᱟ ᱜᱮ ᱯᱟᱲᱟᱜ ᱠᱟᱱᱟ ᱦᱟᱸᱜ ᱢᱮᱛᱟᱜ ᱢᱮ ᱟᱞᱮ ᱥᱮᱫ ᱫᱚ
ᱵᱟᱝ ᱟᱫᱚᱢ ᱟᱫᱚᱢ ᱥᱮᱫ ᱫᱚ ᱜᱚᱝᱠᱮ ᱟᱫᱚᱢ ᱥᱮᱫ ᱫᱚ ᱥᱚᱦᱨᱟᱭ ᱫᱚ ᱡᱩᱫᱟᱹ ᱠᱚ ᱢᱟᱱᱟᱣᱟ ᱟᱨ ᱥᱟᱠᱨᱟᱛ ᱡᱩᱫᱟᱹ ᱚᱱᱟ ᱫᱚ ᱵᱷᱮᱜᱟᱨ ᱵᱷᱮᱜᱟᱨ ᱜᱮᱭᱟ ᱥᱟᱠᱨᱟᱛ ᱥᱚᱨᱦᱟᱭ ᱥᱟᱶᱛᱮ ᱢᱤᱫ ᱮᱫᱚᱢ ᱛᱮᱫᱚ ᱵᱟᱝ ᱟᱨᱼᱼ ᱥᱟᱠᱨᱟᱛ ᱦᱤᱞᱳᱜ ᱢᱟ ᱮᱛᱮᱫ ᱥᱟᱠᱨᱟᱛ ᱦᱤᱞᱳᱜ ᱜᱮ ᱵᱮᱡᱷᱟ ᱢᱟ ᱠᱚ ᱛᱩᱧᱟ ᱚᱱᱟ ᱢᱟ ᱟᱞᱮ ᱥᱮᱫ ᱦᱚᱸ ᱦᱮᱸᱜᱮ ᱟᱫᱚ ᱟᱫᱚᱢ ᱱᱚᱣᱟ ᱟᱯᱮ ᱫᱤᱥᱚᱢ ᱥᱮᱫ ᱱᱚᱣᱟ ᱯᱚᱪᱷᱤᱢ ᱱᱟᱠᱷᱟ ᱥᱮᱫ ᱫᱚ ᱟᱨ ᱥᱚᱨᱦᱟᱭ ᱟᱨ ᱥᱟᱠᱨᱟᱛ ᱵᱷᱮᱜᱟᱨ ᱵᱷᱮᱜᱟᱨ ᱠᱚ ᱢᱟᱱᱟᱣᱟ ᱾ ᱥᱚᱨᱦᱟᱭ ᱨᱮᱦᱚᱸ ᱱᱮᱣᱛᱟ ᱯᱮᱲᱟ ᱠᱚᱠᱚ, ᱛᱟᱦᱮᱸᱱ ᱛᱟᱠᱚ ᱜᱮᱭᱟ ᱟᱨ ᱥᱟᱠᱨᱟᱛ ᱥᱚᱢᱚᱭ ᱦᱚᱸ᱾ ᱠᱚ ᱛᱟᱦᱮᱱ ᱜᱮᱭᱟ, ᱢᱮᱱᱠᱷᱟᱱ ᱟᱞᱮ ᱥᱮᱫ ᱫᱚ ᱚᱱᱠᱟ ᱵᱷᱮᱜᱟᱨ ᱵᱷᱮᱜᱟᱨ ᱫᱚ ᱵᱟᱝ, ᱥᱚᱨᱦᱟᱭ ᱢᱩᱪᱟᱹᱫᱚᱜᱼᱟ ᱢᱩᱪᱟᱹᱫ ᱦᱤᱞᱳᱜ ᱜᱮ᱾ ᱚᱱᱟ ᱥᱟᱠᱨᱟᱛ ᱮᱦᱚᱵᱚᱜᱼᱟ ᱚᱱᱮ ᱚᱱᱠᱟ ᱾
ᱟᱪᱪᱷᱟ ᱢᱟ ᱟᱹᱰᱤ ᱱᱟᱯᱟᱭ ᱟᱫᱚ ᱱᱚᱜᱼᱚᱭ ᱟᱞᱮ ᱥᱮᱫ ᱢᱟ ᱚᱱᱮ ᱢᱮᱱᱟᱜ ᱟᱞᱮ ᱥᱮᱫ ᱡᱚᱠᱷᱚᱱᱤᱧ ᱞᱟᱹᱭᱟ ᱛᱚ ᱟᱞᱮ ᱫᱚ ᱱᱚᱜᱼᱚᱭ ᱥᱟᱱᱛᱟᱞ ᱯᱟᱨᱜᱟᱱᱟ ᱪᱷᱮᱛᱨᱟᱹ ᱥᱮ ᱥᱟᱱᱛᱟᱞ ᱯᱟᱨᱜᱟᱱᱟ ᱨᱤᱡᱮᱱ ᱮᱢ ᱢᱮᱛᱟᱣᱟᱜ ᱜᱮᱭᱟ ᱱᱚᱣᱟ ᱫᱚ ᱱᱚᱸᱰᱮᱞᱮ ᱯᱟᱲᱟᱜ ᱠᱟᱱᱟ ᱟᱞᱮ ᱫᱚ ᱦᱟᱸᱜ ᱟᱫᱚ ᱟᱞᱮ ᱥᱮᱫ ᱫᱚ ᱱᱚᱜ ᱚᱭ ᱜᱚᱴᱟ ᱜᱮ ᱱᱚᱝᱠᱟ ᱜᱮ ᱜᱚᱴᱟ ᱜᱤᱧ ᱛᱤᱱᱟᱹᱜ ᱴᱷᱤᱡ ᱤᱧ ᱫᱟᱬᱟ ᱛᱤᱭᱟᱹᱜ ᱠᱟᱫᱟ ᱵᱚᱞᱮ ᱜᱚᱴᱟ ᱜᱮ ᱱᱚᱝᱠᱟ ᱜᱤᱧ ᱧᱮᱞ ᱠᱟᱫᱟ ᱟᱨ ᱛᱤᱱᱟᱹᱜ ᱥᱮᱫ ᱛᱮ ᱵᱟᱹᱧ ᱫᱟᱬᱟ ᱛᱤᱭᱩᱜ ᱠᱟᱫᱟ ᱚᱱᱟ ᱫᱚ ᱚᱦᱚ ᱜᱤᱧ ᱞᱟᱹᱭ ᱠᱮᱭᱟ᱾ ᱪᱮᱫ ᱞᱮᱠᱟᱭᱟᱠᱚ ᱵᱟᱡ ᱠᱚ ᱪᱮᱫ ᱞᱮᱠᱟᱭᱟ ᱟᱫᱚ ᱱᱚᱜᱼᱚᱭ ᱟᱞᱮ ᱥᱮᱫ ᱢᱟ ᱱᱚᱝᱠᱟ ᱜᱤᱧ ᱧᱮᱞ ᱟᱹᱜᱩ ᱟᱠᱟᱫ ᱟᱨ ᱢᱚᱬᱮ ᱢᱟᱦᱟ ᱜᱮ ᱜᱚᱴᱟ ᱫᱤᱱ ᱜᱮ ᱟᱨ ᱡᱚᱛᱚ ᱜᱮ ᱱᱚᱝᱠᱟ ᱜᱮ ᱮᱛᱮ ᱯᱨᱳᱜᱨᱟᱢ ᱜᱚᱴᱟ ᱱᱤᱭᱟᱹ ᱟᱰᱮᱯᱟᱥᱮ ᱫᱚ ᱱᱚᱝᱠᱟ ᱜᱮ ᱦᱩᱭᱩᱜ-ᱟ᱾
ᱦᱩᱸ ᱦᱩᱸ
ᱫᱚ ᱦᱮᱸ ᱟᱨ ᱚᱠᱟᱧ ᱞᱟᱹᱭᱮᱫ ᱠᱟᱱ ᱛᱟᱦᱮᱱᱟᱜ ᱮᱱᱟᱱᱚᱜ ᱜᱟᱞᱢᱟᱨᱟᱣ ᱛᱮ ᱛᱷᱚᱲᱟ ᱜᱟᱱ ᱦᱟᱸᱜ ᱚᱸᱰᱮ ᱠᱩᱞᱤ ᱱᱚᱛᱮᱧ ᱮᱢ ᱠᱩᱞᱤ ᱞᱤᱫᱤᱧ ᱛᱮ ᱱᱚᱛᱮᱧ ᱦᱮᱡ ᱞᱮᱱᱟ ᱟᱫᱚ ᱦᱮᱸ ᱚᱠᱟᱴᱟᱜ ᱤᱧ ᱞᱟᱹᱭᱮᱫᱱᱟ ᱪᱮᱫ ᱤᱧ ᱞᱟᱹᱭ ᱞᱮᱫᱟ ᱢᱟᱜᱢᱚᱬᱮ ᱟᱫᱚ ᱢᱟᱜ ᱢᱚᱬᱮ ᱫᱚ ᱦᱟᱸᱜ ᱡᱮ ᱟᱞᱮ ᱥᱮᱫ ᱫᱚ ᱢᱮᱛᱟᱜ ᱢᱮ ᱦᱩᱲᱩ ᱡᱚᱠᱷᱚᱱ ᱜᱮᱞᱮᱜ ᱟᱛᱚ ᱦᱟᱸᱜ ᱱᱮᱛᱟᱨ ᱫᱚ ᱵᱩᱡᱩᱜ ᱢᱮ ᱱᱮᱛᱟᱨ ᱫᱚ ᱚᱱᱟ ᱪᱮᱫ ᱠᱚ ᱢᱮᱛᱟᱜ-ᱟ? ᱮᱨᱚᱜ ᱞᱮ ᱢᱟᱱᱟᱣ ᱠᱮᱫᱟ᱾ ᱟᱫᱚ ᱮᱨᱚᱜ ᱵᱟᱫᱷᱚ ᱫᱚ ᱦᱟᱜ ᱦᱩᱲᱩ ᱡᱚᱠᱷᱚᱱ ᱜᱮᱞᱮᱜ-ᱟ ᱛᱚᱠᱷᱚᱱ ᱫᱚ ᱦᱟᱜ ᱚᱱᱟ ᱫᱚ ᱢᱟᱜ ᱢᱚᱬᱮ ᱟᱫᱚ ᱢᱟᱜ ᱢᱚᱬᱮ ᱫᱚ ᱚᱱᱟ ᱫᱚ ᱦᱩᱲᱩ ᱜᱮᱞᱮᱜᱼᱟ ᱟᱫᱚ ᱚᱱᱟ ᱦᱩᱲᱩ ᱜᱮᱞᱮᱫ ᱤᱭᱟᱹ ᱛᱮᱜᱮ ᱦᱟᱸᱜ ᱚᱱᱟ ᱫᱚᱞᱮ ᱢᱟᱱᱟᱣᱟ ᱟᱞᱮ ᱫᱚ ᱢᱟᱜ ᱢᱚᱬᱮ ᱫᱚ ᱟᱨ ᱤᱱᱟᱹ ᱵᱟᱫᱽ ᱠᱟᱛᱮᱫ ᱫᱚ ᱡᱚᱠᱷᱚᱱ ᱦᱳᱲᱩ ᱞᱮ ᱚᱲᱟᱜ ᱠᱚᱞᱮ ᱟᱹᱜᱩᱭᱟ ᱥᱮ ᱠᱷᱟᱹᱨᱟᱹᱭ ᱠᱚᱞᱮ ᱟᱹᱜᱩᱭᱟ ᱟᱞᱮᱥᱮᱫ ᱫᱚ ᱠᱷᱟᱹᱨᱟᱹᱭ ᱦᱚᱸᱠᱚ ᱠᱷᱟᱹᱨᱟᱹᱭᱟ ᱟᱫᱚ ᱠᱷᱟᱹᱨᱟᱹᱭ ᱩᱱᱠᱩ ᱡᱚᱠᱷᱚᱱ ᱞᱮ ᱟᱹᱜᱩᱭᱟ ᱦᱟᱸᱜ ᱟᱫᱚ ᱛᱚᱠᱷᱚᱱ ᱫᱚ ᱢᱮᱛᱟᱜ ᱢᱮ ᱚᱱᱟ ᱫᱚ ᱥᱚᱦᱚᱨᱟᱭ ᱯᱚᱨᱚᱵᱽ ᱥᱮᱫ ᱜᱮ ᱪᱟᱞᱟᱜ-ᱟ ᱟᱪᱪᱷᱟ ᱟᱯᱮᱥᱮᱫ ᱚᱱᱛᱮ ᱥᱚᱦᱨᱟᱭ ᱛᱤᱱ ᱥᱚᱢᱚᱭ ᱯᱮ ᱢᱟᱱᱟᱣ ᱵᱟᱲᱟᱭ ᱜᱮᱭᱟ
ᱟᱞᱮᱥᱮᱫ ᱫᱚ ᱚᱱᱟ ᱥᱚᱦᱨᱟᱭ ᱵᱚᱸᱜᱟ ᱜᱮᱞᱮ ᱢᱟᱱᱟᱣᱟ
ᱦᱮᱸ
ᱥᱚᱨᱦᱟᱭ ᱵᱚᱸᱜᱟ ᱜᱮᱞᱮ ᱢᱟᱱᱟᱣᱟ ᱮᱱᱛᱮᱫ ᱤᱝᱨᱮᱡᱤ ᱛᱮᱢᱟ ᱚᱠᱴᱳᱵᱚᱨ ᱱᱚᱵᱷᱮᱢᱵᱚᱨ ᱯᱟᱲᱟᱜ ᱠᱟᱱᱟ᱾
ᱦᱮᱸ ᱟᱫᱚ ᱦᱮᱸ ᱟᱞᱮ ᱥᱮᱫ ᱫᱚ ᱦᱟᱸᱜ ᱚᱱᱟ ᱫᱚ ᱵᱟᱝ ᱤᱝᱨᱮᱡᱤ ᱛᱮ ᱡᱚᱠᱷᱮᱱ ᱮᱢ ᱞᱟᱹᱭᱟ ᱛᱚ ᱟᱞᱮ ᱥᱮᱫ ᱫᱚ ᱚᱱᱛᱮ ᱡᱟᱱᱩᱣᱟᱨᱤ ᱠᱷᱚᱱ ᱮᱦᱚᱵᱚᱜ ᱠᱟᱱᱟ ᱟᱨ ᱯᱷᱟᱨᱣᱟᱨᱤ ᱠᱷᱚᱡ ᱥᱮ ᱤᱱᱟᱹ ᱫᱷᱟᱹᱨᱤᱡ ᱜᱮ ᱟᱨ ᱟᱞᱮ ᱥᱮᱫ ᱫᱚ ᱱᱚᱣᱟ ᱦᱚᱸ ᱱᱤᱭᱚᱢ ᱢᱮᱱᱟᱜ ᱟᱠᱟᱫᱟ ᱡᱚᱠᱷᱚᱱ ᱜᱟᱹᱭ ᱰᱟᱝᱨᱟ ᱠᱚ ᱛᱷᱚᱲᱟ ᱠᱚ ᱨᱩᱣᱟᱹ ᱧᱚᱜᱚᱜ-ᱟ ᱥᱮ ᱠᱚ ᱫᱩᱵᱽᱞᱟᱹᱣ ᱧᱚᱜᱚᱜ-ᱟ ᱛᱚ ᱚᱱᱟ ᱥᱚᱦᱨᱟᱭ ᱫᱚ ᱚᱠᱟ ᱞᱟᱦᱟ ᱥᱮᱫ ᱜᱮ ᱪᱟᱞᱟᱜ-ᱟ ᱵᱚᱞᱮ ᱛᱤᱱ ᱦᱟᱹᱵᱤᱡ ᱩᱱᱠᱩ ᱵᱟᱠᱚ ᱡᱩᱛᱩᱜ-ᱟ ᱩᱱ ᱦᱟᱹᱵᱤᱡ ᱫᱚ ᱵᱟᱝᱜᱮ ᱦᱩᱭᱩᱜ-ᱟ ᱮᱱᱛᱮᱫ ᱜᱟᱹᱭ ᱰᱟᱝᱨᱟ ᱞᱟᱹᱜᱤᱫ ᱠᱟᱱ ᱜᱮᱭᱟ ᱱᱚᱣᱟ ᱠᱚ ᱯᱚᱨᱚᱵᱽ ᱫᱚ ᱪᱟᱥᱵᱟᱥ ᱡᱚᱠᱷᱚᱱᱮ ᱩᱱᱤ ᱪᱟᱥᱵᱟᱥ ᱠᱟᱛᱮ ᱮ ᱨᱟᱠᱟᱵ ᱟᱠᱟᱸᱟᱫ ᱢᱮᱭᱟ ᱦᱩᱲᱩ ᱠᱚ ᱠᱷᱮᱛ ᱠᱚ ᱥᱤ ᱠᱮᱫᱟ ᱴᱟᱱᱟᱣ ᱠᱮᱫᱟᱭ ᱟᱨ ᱩᱱᱤ ᱡᱚᱠᱷᱚᱱᱮ ᱨᱩᱣᱟᱹ ᱟᱨᱮ ᱢᱟᱱᱟᱣᱟ᱾ ᱛᱚ ᱚᱱᱟ ᱠᱚᱫᱚ ᱵᱟᱝ ᱠᱟᱱᱟ᱾ ᱚᱱᱟ ᱠᱚ ᱢᱮ ᱠᱷᱩᱱᱴᱟᱹᱣ ᱦᱚᱸ ᱪᱤᱠᱟᱛᱮᱢ ᱠᱷᱩᱱᱴᱟᱹᱣ ᱟᱨᱦᱚᱸ ᱜᱟᱹᱭ ᱰᱟᱝᱨᱟ ᱠᱚ ᱨᱩᱣᱟᱹᱜ ᱠᱷᱟᱡ ᱫᱚ ᱟᱫᱚ ᱚᱱᱟᱛᱮ ᱚᱱᱟ ᱫᱚ ᱴᱷᱮᱞᱟᱜᱼᱟ ᱞᱟᱦᱟᱜᱼᱟ ᱟᱨ ᱚᱱᱟ ᱫᱚ ᱵᱟᱝ ᱠᱟᱱᱟ ᱟᱞᱮ ᱟᱛᱳ ᱨᱮ ᱡᱩᱫᱟᱹ ᱥᱚᱢᱚᱭ ᱠᱩ ᱥᱚᱨᱦᱟᱭᱚᱜᱼᱟ᱾ ᱦᱟᱱᱟ ᱟᱛᱩᱨ ᱨᱮ ᱡᱩᱫᱟᱹ ᱥᱚᱢᱚᱭ ᱢᱤᱫ ᱫᱚᱢ ᱛᱮᱫᱚ ᱵᱟᱝᱜᱤ ᱦᱩᱭᱩᱜᱼᱟ ᱟᱞᱮᱟᱛᱚ ᱨᱮᱫᱚ ᱥᱚᱦᱚᱨᱟᱭ ᱫᱚ᱾ ᱟᱫᱚ ᱟᱯᱮ ᱥᱮᱜ ᱚᱝᱠᱟ ᱪᱮᱜᱞᱮᱠᱟ ᱜᱟᱹᱭ ᱰᱟᱝᱨᱟ ᱠᱩ ᱨᱩᱣᱟᱹᱜ ᱠᱷᱟᱡ ᱚᱱᱠᱟ ᱥᱚᱨᱦᱟᱭ ᱢᱟᱱᱟᱣ ᱦᱩᱭᱩᱜ ᱜᱮᱭᱟᱯᱮ ᱥᱮ ᱵᱟᱯᱮ ᱢᱟᱱᱟᱣᱟ
ᱮᱸ ᱩᱱᱟᱹᱜ ᱫᱚ ᱵᱟᱞᱮ ᱤᱭᱟᱹ ᱵᱟᱲᱟᱭᱟ ᱜᱚᱝᱠᱮ ᱟᱞᱮ ᱟᱹᱛᱩ ᱨᱮᱫᱚ᱾ ᱵᱚᱞᱮ ᱜᱟᱹᱭ ᱰᱟᱝᱨᱟ ᱠᱚᱠᱩ ᱨᱩᱣᱟᱹᱜ ᱠᱟᱱᱟ ᱥᱮ ᱪᱮᱫ ᱞᱮᱠᱟ ᱦᱮᱸ ᱟᱹᱰᱤ ᱜᱟᱱ ᱜᱤ ᱡᱚᱛᱚ ᱦᱚᱲ ᱨᱮᱱ ᱞᱮᱠᱟ ᱥᱮ ᱟᱭᱢᱟ ᱦᱚᱲ ᱨᱮᱱ ᱜᱮᱠᱩ ᱚᱱᱠᱟ ᱠᱩ ᱨᱩᱣ ᱵᱟᱲᱟ ᱞᱮᱱᱠᱷᱟᱱ ᱢᱤᱫ ᱵᱟᱨ ᱠᱟᱛᱷᱟ ᱛᱟᱦᱮᱱᱚᱜ ᱜᱮᱭᱟ ᱟᱨ ᱟᱹᱰᱤ ᱵᱟᱹᱲᱛᱤ ᱫᱚ ᱵᱟᱝ ᱵᱚᱞᱮ ᱮᱱᱦᱚᱸ ᱧᱮᱞᱮᱜ ᱠᱟᱱ ᱜᱮᱭᱟᱞᱮ ᱟᱨ ᱡᱟᱥ ᱛᱤ ᱜᱟᱹᱭ ᱰᱟᱝᱨᱟ ᱠᱩ ᱨᱩᱣᱟᱹᱜ ᱠᱷᱟᱡ ᱫᱚ ᱜᱚᱝᱠᱮ ᱟᱞᱮᱫᱚ ᱚᱱᱟ ᱠᱩᱞᱦᱤ ᱠᱩᱞᱦᱤ ᱫᱩᱲᱩᱵ ᱥᱮ ᱠᱩᱞᱦᱤ ᱢᱩᱪᱟᱹᱫ ᱨᱮᱠᱚ ᱯᱩᱡᱟᱹᱭ ᱠᱩᱞᱦᱤ ᱯᱩᱡᱟᱹ ᱠᱚᱦᱚᱸ ᱠᱚ ᱢᱮᱛᱟᱜ ᱜᱮᱭᱟ ᱚᱱᱟᱴᱟᱜ ᱯᱩᱡᱟᱹ ᱞᱮ ᱯᱩᱡᱟᱹᱭ ᱜᱮᱭᱟᱞᱮ ᱜᱟᱹᱭ ᱰᱟᱝᱨᱟ ᱠᱚ ᱨᱩᱣᱟᱹᱜ ᱠᱷᱟᱱ ᱫᱚ
ᱦᱮᱸ
ᱟᱫᱚ ᱟᱯᱮ ᱠᱚᱥᱮᱫ ᱨᱮ ᱪᱮᱫ ᱞᱮᱠᱟ ᱪᱚᱝ ᱱᱤᱭᱚᱢ ᱱᱤᱛᱤ ᱟᱵᱚ ᱡᱟᱭᱜᱟ ᱦᱟᱱᱛᱮ ᱱᱟᱛᱮ ᱪᱷᱮᱫᱨᱚ ᱦᱤᱥᱟᱹᱵᱛᱮ ᱦᱟᱱᱛᱮ ᱱᱟᱛᱮ ᱛᱷᱚᱲᱟᱫᱚ ᱦᱟᱱᱛᱮ ᱱᱟᱛᱮᱜ ᱠᱟᱱ ᱛᱟᱵᱚᱱ ᱜᱮᱭᱟ ᱟᱵᱚᱣᱟᱜᱼᱟ ᱱᱤᱭᱚᱢ ᱱᱤᱛᱤ ᱠᱩ
ᱦᱮᱸ ᱟᱹᱰᱤ ᱱᱟᱯᱟᱭ ᱟᱫᱚ ᱦᱮᱸ ᱨᱚᱲ ᱢᱮ
ᱟᱫᱚ ᱚᱱᱮ ᱚᱱᱠᱟᱜᱮ ᱟᱨ ᱫᱚᱥᱟᱨ ᱫᱚ ᱢᱤᱴᱮᱜ ᱠᱟᱛᱷᱟᱧ ᱨᱚᱲᱮᱫ ᱛᱟᱦᱮᱱᱟ ᱚᱱᱟᱨᱮ ᱮᱱᱮᱡ ᱥᱮᱨᱮᱧ ᱦᱚᱸ ᱤᱱᱟᱹ ᱟᱯᱮ ᱚᱱᱟ ᱥᱟᱱᱛᱟᱞ ᱯᱟᱨᱜᱟᱱᱟ ᱡᱚᱱᱨᱮ ᱟᱨ ᱱᱚᱛᱮ ᱟᱞᱮ ᱟᱥᱟᱢ ᱱᱟᱠᱷᱟ ᱫᱚ ᱛᱷᱚᱲᱟ ᱴᱷᱤᱠ ᱴᱷᱟᱠ ᱧᱚᱜ ᱢᱤᱞᱟᱹᱣ ᱧᱚᱜ ᱜᱮ ᱮᱱᱮᱡ ᱥᱮᱨᱮᱧ ᱪᱟᱞᱟᱜᱼᱟ ᱤᱱᱟᱹ ᱠᱟᱛᱮᱜ ᱱᱚᱛᱮ ᱯᱚᱪᱷᱤᱢ ᱵᱟᱝᱜᱟᱞ ᱨᱮ ᱤᱱᱟᱹ ᱠᱟᱛᱮᱜ ᱱᱟᱛᱮ ᱩᱲᱤᱥᱟ ᱥᱮᱜ ᱚᱱᱛᱮ ᱫᱚ ᱛᱷᱚᱲᱟ ᱡᱩᱫᱟᱹ ᱧᱚᱜ ᱪᱟᱞᱟᱜᱼᱟ
ᱟᱰᱤᱲᱤ ᱱᱟᱯᱟᱭ ᱱᱚᱰᱮ ᱠᱟᱛᱷᱟᱢ ᱞᱟᱹᱭ ᱠᱮᱫᱟ ᱟᱨ ᱤᱧ ᱦᱚᱸ ᱱᱚᱣᱟ ᱠᱟᱛᱷᱟ ᱟᱹᱰᱤ ᱜᱤ ᱞᱟᱸᱫᱟᱟᱥ ᱤᱧ ᱟᱹᱭᱠᱟᱹᱣ ᱠᱮᱫᱟ ᱥᱮ ᱟᱹᱰᱤ ᱨᱟᱹᱥᱠᱟᱹᱧ ᱟᱹᱭᱠᱟ. ᱮᱫᱟ ᱡᱮ ᱟᱢ ᱱᱚᱣᱟ ᱠᱟᱛᱷᱟᱢ ᱨᱚᱲ ᱠᱮᱫᱟ᱾ ᱟᱨ ᱤᱧᱦᱚᱸ ᱛᱤᱱᱟᱹᱜ ᱫᱷᱚᱢ ᱤᱧ ᱜᱟᱞᱢᱟᱨᱟᱣ ᱟᱠᱟᱱᱟ ᱡᱚᱠᱷᱚᱱ ᱟᱥᱟᱢ ᱨᱮᱱ ᱥᱚᱸᱜᱮ ᱤᱧ ᱜᱟᱞᱢᱟᱨᱟᱜᱼᱟ ᱛᱚᱞᱮ ᱤᱧ ᱢᱤᱫ ᱜᱤᱧ ᱟᱹᱭᱠᱟᱹᱣᱟ ᱵᱚᱞᱮ ᱚᱱᱠᱟᱧ ᱟᱹᱭᱠᱟᱹᱣᱟ ᱟᱞᱮᱥᱮᱜ ᱨᱮᱱ ᱦᱚᱲ ᱥᱚᱸᱜᱮ ᱤᱧ ᱜᱟᱞᱢᱟᱨᱟ. ᱜ ᱠᱟᱱᱟ ᱟᱨ ᱡᱚᱠᱷᱚᱱ ᱚᱭᱮᱥ ᱛᱚ ᱵᱮᱝᱜᱚᱞ ᱨᱮᱱ ᱥᱚᱸᱜ ᱤᱧ ᱜᱟᱞᱢᱟᱜᱼᱟ ᱥᱮ ᱩᱲᱤᱥᱟ ᱨᱮᱱ ᱥᱚᱸᱜᱮ ᱤᱧ ᱜᱟᱞᱢᱟᱨᱟᱜᱼᱟ ᱛᱚᱧ ᱵᱩᱡᱷᱟᱹᱣᱟ ᱵᱚ ᱦᱮᱸ ᱱᱩᱭ ᱱᱚᱰᱮᱱᱤᱜ ᱠᱟᱱᱟᱭ ᱱᱩᱭ ᱱᱚᱰᱮᱱᱤᱜ ᱠᱟᱱᱟᱭ ᱟᱨ ᱟᱯᱮ ᱥᱚᱸᱜᱮ ᱡᱚᱠᱷᱚᱱ ᱟᱥᱟᱢ ᱨᱮᱱ ᱦᱚᱲ ᱥᱚᱸᱜᱮ ᱤᱧ ᱜᱟᱞᱢᱟᱨᱟᱜᱼᱟ ᱟᱭᱢᱟ ᱫᱷᱟᱣ ᱤᱧ ᱜᱟᱞᱢᱟᱨᱟᱣ ᱵᱟᱲᱟ ᱟᱠᱟᱱᱟ ᱢᱤᱜᱴᱮᱱ ᱱᱚᱝᱠᱟ ᱠᱚᱲᱟ ᱠᱚ ᱟᱹᱰᱤ ᱡᱟᱥ ᱛᱤ ᱯᱷᱳᱱ ᱮᱜ ᱠᱟᱱ ᱛᱟᱦᱮᱱᱟ ᱢᱤᱜᱴᱮᱜ ᱱᱚᱝᱠᱟ ᱱᱚᱣᱟ ᱛᱤᱜᱤ ᱟᱫᱚ ᱩᱱᱤ ᱥᱚᱸᱜᱮᱜ ᱜᱟᱞᱢᱟᱨᱟᱣ ᱦᱩᱭᱠᱟᱱᱟ ᱤᱧᱫᱩᱧ ᱵᱩᱡᱷᱟᱹᱣᱟ ᱵᱚᱞᱮ ᱱᱚᱛᱮ ᱱᱤᱜ ᱠᱟᱱ ᱜᱮᱭᱟᱭ ᱚᱱᱠᱟᱧ ᱟᱭᱠᱟᱹᱣᱟ ᱵᱚᱞᱮ ᱯᱩᱨᱟᱹ ᱥᱮᱢ ᱵᱚᱞᱮ ᱨᱚᱲ ᱨᱮᱦᱚᱸ ᱞᱟᱸᱫᱟ ᱨᱮᱦᱚᱸ᱾ ᱢᱚᱛᱞᱚᱵ ᱡᱚᱛᱚᱣᱟᱜ ᱜᱮ ᱟᱹᱰᱤ ᱢᱚᱛᱞᱚᱵ ᱟᱵᱩᱣᱟᱜ ᱚᱠᱟ ᱨᱚᱲ ᱨᱮᱭᱟᱜ ᱴᱮᱠᱱᱤᱠ ᱥᱮᱢ ᱢᱮᱱ ᱠᱮᱭᱟ ᱚᱠᱟᱴᱟᱜ ᱨᱟᱹᱲ ᱠᱟᱱᱟ ᱡᱚᱛᱚ ᱢᱤᱫᱩᱜ ᱮᱱᱟ ᱟᱨ ᱩᱱᱠᱩ ᱫᱚ ᱦᱟᱸᱜ ᱛᱷᱚᱲᱟ ᱵᱮᱝᱜᱚᱞ ᱫᱷᱟᱨᱟ ᱧᱚᱜ ᱠᱚ ᱨᱚᱲᱟ ᱪᱮᱜ ᱠᱚᱪᱚ ᱮᱠᱟᱞ ᱟᱠ ᱵᱟᱠ ᱟᱡ ᱵᱟᱠ ᱧᱚᱜ ᱟᱨ ᱩᱲᱤᱥᱟ ᱨᱮᱱ ᱢᱟᱛᱚ ᱡᱩᱫᱟᱹ ᱧᱚᱜ ᱠᱚ ᱨᱚᱲᱼᱟ ᱟᱠ ᱵᱟᱠ ᱧᱚᱜ ᱟᱵᱚ ᱫᱚ ᱵᱚᱞᱮ ᱟᱨᱟᱢ ᱛᱮᱥᱮ ᱢᱚᱡᱽ ᱛᱮ ᱚᱱᱮᱚᱱᱟ ᱟᱹᱰᱤ ᱡᱟᱹᱥᱛᱤᱧ ᱱᱚᱣᱟᱧ ᱜᱚᱨ ᱟᱠᱟᱜᱼᱟ᱾
ᱢᱟ ᱜᱚᱝᱠᱮᱜ ᱢᱟ ᱦᱟᱜ ᱜᱚᱝᱠᱮ ᱧᱮᱞ ᱢᱮ ᱢᱟᱱᱮ ᱮᱱᱮᱜ ᱥᱤᱨᱤᱧ ᱦᱚᱸ ᱢᱟᱱᱮ ᱟᱯᱮ ᱥᱟᱱᱛᱟᱞ ᱯᱟᱨᱜᱟᱱᱟ ᱮᱨᱤᱭᱟ ᱨᱮ ᱟᱨ ᱱᱚᱣᱟ ᱾ ᱛᱟᱦᱞᱮ ᱟᱥᱟᱢ ᱦᱚᱸ ᱱᱚᱣᱟ ᱞᱳᱣᱟᱨ ᱟᱥᱟᱢ ᱱᱟᱠᱷᱟ ᱨᱮᱱ ᱦᱚᱲ ᱫᱚ, ᱢᱟᱱᱮ ᱟᱹᱰᱤ ᱵᱷᱟᱹᱜᱤ ᱛᱮᱜᱮ ᱢᱟᱱᱮ ᱟᱹᱰᱤ ᱢᱚᱸᱡᱽ ᱛᱤᱜᱤ ᱮᱛᱫ ᱢᱤᱞᱟᱹᱣ ᱢᱮᱱᱟᱜ ᱛᱟᱵᱚᱱᱟ᱾ ᱟᱨ ᱱᱟᱛᱮᱱ ᱠᱩ ᱥᱟᱶᱛᱮ ᱮᱱᱮᱜ ᱥᱤᱨᱤᱧ ᱵᱟᱝ ᱢᱤᱞᱟᱹᱜᱼᱟ ᱛᱩᱢᱫᱟᱜ ᱴᱟᱢᱟᱠ ᱛᱷᱚᱲᱟ ᱡᱩᱫᱟᱹ ᱧᱚᱜ ᱠᱚ ᱨᱩᱭᱟ᱾ ᱮᱱᱮᱡ ᱦᱚᱸ ᱡᱩᱫᱟᱹ ᱧᱚᱜ ᱠᱚ ᱮᱱᱮᱡᱚᱜᱼᱟ ᱦᱳᱭ ᱥᱮ ᱵᱟᱝ
ᱦᱮᱸ
ᱟᱫᱚ ᱚᱱᱟᱛᱮ ᱨᱚᱲ ᱞᱟᱸᱫᱟ ᱠᱚᱦᱚᱸ ᱵᱚᱞᱮ ᱢᱤᱞᱟᱹᱜ ᱜᱮᱭᱟ ᱚᱱᱛᱮ ᱨᱮ ᱢᱟᱢᱟ ᱚᱲᱟᱜ ᱢᱮᱱᱟᱜᱼᱟ ᱟᱞᱮ ᱦᱚᱸ ᱚᱱᱟ ᱫᱩᱢᱠᱟ ᱨᱮ ᱢᱮᱱᱟᱜᱼᱟ᱾ ᱟᱫᱚ ᱤᱧ ᱥᱮᱱ ᱵᱟᱲᱟᱜ ᱜᱮᱭᱟ ᱱᱚᱜᱼᱚᱭ ᱪᱟᱞᱟᱣᱮᱱ ᱢᱟᱹᱦᱱᱟᱹ ᱫᱚ ᱵᱟᱝ ᱚᱱᱟ ᱢᱟᱨᱪ ᱢᱟᱹᱦᱱᱟᱹ ᱨᱤᱧ ᱪᱟᱞᱟᱣ ᱞᱮᱱᱟ᱾ ᱟᱫᱚ ᱛᱷᱚᱲᱟ ᱜᱟᱱ ᱚᱝᱠᱟ ᱢᱟᱹᱦᱱᱟᱹᱢ ᱪᱮᱜ ᱠᱚᱪᱚᱝ ᱠᱚ ᱨᱚᱲ ᱟᱠᱚ ᱚᱱᱛᱮ ᱟᱯᱮ ᱥᱮᱜ ᱟᱞᱮᱥᱮᱫ ᱫᱚ ᱚᱝᱠᱟ ᱢᱤᱜ ᱪᱟᱸᱫᱚ ᱵᱟᱨ ᱪᱟᱸᱫᱚ ᱚᱝᱠᱟ ᱞᱮ ᱨᱚᱲᱟ ᱟᱫᱚ ᱮᱱᱛᱮ ᱨᱮᱦᱚᱸ ᱵᱚᱞᱮ ᱰᱷᱤᱨ ᱜᱤ ᱢᱤᱞᱟᱹᱣ ᱜᱮᱛᱟ ᱵᱚᱱᱟ᱾
ᱦᱮᱸ ᱚᱝᱠᱟ ᱰᱷᱮᱨ ᱜᱮ ᱢᱤᱞᱟᱹᱣ ᱜᱮᱭᱟ ᱟᱨ ᱥᱤᱨᱤᱧ ᱠᱚᱦᱚᱸ ᱟᱹᱰᱤ ᱜᱟᱱ ᱜᱮ ᱢᱤᱞᱟᱹᱜᱼᱟ ᱚᱱᱮ ᱠᱚ ᱢᱮᱱᱟ ᱟᱵᱚ ᱥᱮᱫ ᱫᱚ ᱟᱹᱰᱤ ᱡᱟᱹᱥᱛᱤ ᱢᱤᱞᱟᱹᱜᱼᱟ ᱟᱵᱩ ᱫᱚ ᱟᱹᱰᱤ ᱡᱤᱞᱤᱧ ᱡᱤᱞᱤᱧ ᱵᱩᱱ ᱯᱟᱲᱟᱜ ᱠᱟᱱᱟ ᱟᱨ ᱮᱱᱦᱚᱸ ᱢᱤᱞᱟᱹᱜ ᱜᱮᱭᱟ, ᱚᱸᱰᱮ ᱫᱚ ᱵᱮᱥ ᱯᱮᱸᱜᱮᱞ ᱫᱚ ᱟᱹᱰᱤ ᱦᱚᱸ ᱵᱟᱝ ᱡᱤᱞᱤᱧᱟ ᱟᱨ ᱡᱩᱫᱟᱹ ᱡᱩᱫᱟᱹ ᱠᱚ ᱨᱚᱲᱟ ᱟᱫᱚ ᱦᱮᱸ ᱢᱟ ᱱᱚᱜᱼᱚᱭ ᱥᱩᱢᱚᱭ ᱦᱚᱸ ᱟᱹᱰᱤ ᱜᱟᱱ ᱜᱮ ᱦᱩᱭᱩᱜ ᱠᱟᱱ ᱛᱟᱞᱟᱝᱟ ᱟᱫᱚ ᱱᱚᱠᱟ ᱜᱮ ᱟᱨᱦᱚᱸ ᱞᱟᱝ ᱜᱟᱞᱢᱟᱨᱟᱣᱟ ᱱᱟᱣᱟ ᱥᱟᱛᱟᱢ ᱨᱮ ᱦᱮᱸ ᱱᱤᱛᱳᱜ ᱤᱧ ᱠᱚᱞ ᱫᱟ ᱟᱪᱪᱷᱟ